ᱦᱮᱸ ᱜᱚᱝᱠᱮ ᱟᱸᱡᱚᱢᱚᱜ ᱠᱟᱱᱟ ᱟᱸᱡᱚᱢᱚᱜ ᱠᱟᱱᱟ, ᱤᱧᱟᱹᱜ ᱟᱸᱡᱚᱢᱚᱜ ᱠᱟᱱᱟ ᱾
ᱦᱮᱸ ᱟᱸᱡᱚ ᱢᱚᱜ ᱠᱟᱱ ᱛᱟᱢᱟ ᱟᱢᱟᱜ ᱦᱚᱸ ᱵᱮᱥ ᱜᱮ ᱾
ᱚᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱪᱮᱫ ᱠᱚᱵᱮᱱ ᱪᱤᱠᱟᱹᱭᱮᱫᱟ ᱜᱚᱝᱠᱮ ᱱᱤᱛᱚᱜ ᱫᱚ?
ᱪᱮᱫ ᱦᱚᱸ ᱵᱟᱝ ᱱᱚᱜᱼᱚᱭ ᱵᱟᱦᱨᱮ ᱥᱮᱫ ᱨᱮ ᱢᱮᱱᱟᱜ ᱞᱤᱧᱟᱹ ᱚᱲᱟᱜ ᱠᱷᱚᱱᱞᱤᱧ ᱛᱩᱫ ᱟᱠᱟᱱᱟ ᱠᱟᱹᱴᱤᱡ ᱾ ᱮᱜ ᱵᱟᱦᱟᱨᱮ ᱚᱜ ᱱᱚᱜ ᱚᱭ ᱢᱟᱪᱟ ᱠᱚᱨᱮ ᱞᱤᱧ ᱫᱩᱲᱩᱵ ᱵᱟᱲᱟ ᱟᱠᱟᱱᱟ ᱠᱟᱹᱴᱤᱡ, ᱦᱚᱭ ᱠᱚ ᱦᱚᱭ ᱫᱟ ᱵᱮᱥ ᱧᱚᱜ ᱜᱮ ᱵᱩᱡᱷᱟᱹᱜ ᱠᱟᱱᱟ ᱾
ᱦᱳᱭ ᱦᱳᱭ ᱦᱳᱭ ᱦᱳᱭ ᱮᱠᱫᱚᱢ ᱮᱠᱫᱚᱢ ᱡᱟ ᱜᱚᱨᱚᱢ ᱜᱮ ᱵᱩᱡᱩᱜ ᱠᱟᱱᱟ ᱥᱮ ᱜᱚᱝᱠᱮ ᱢᱟᱱᱮ ᱮᱠ ᱫᱚᱢ ᱚᱲᱟᱜ ᱠᱚ ᱨᱮ ᱛᱟᱦᱮᱸ ᱦᱚᱸ ᱾
ᱦᱳᱭ ᱟᱫᱚ ᱟᱯᱮᱥᱮᱫ ᱫᱚ ᱛᱟᱦᱚᱞᱮ ᱵᱟᱭ ᱫᱟᱜᱮᱫ ᱛᱮ?
ᱜᱚᱝᱠᱮ ᱟᱞᱮᱥᱮᱫ ᱫᱚ ᱫᱟᱜ ᱫᱚ ᱵᱟᱹᱱᱩᱜᱼᱟ, ᱜᱚᱝᱠᱮ ᱮᱠᱫᱚᱢ ᱱᱚᱜᱼᱚᱭ ᱦᱚᱞᱟ ᱢᱟᱦᱫᱷᱮᱨ ᱢᱤᱫ ᱵᱟᱨ ᱫᱤᱱ ᱢᱤᱫ ᱢᱤᱫ ᱜᱷᱟᱹᱲᱤ ᱠᱷᱟᱞᱤ ᱫᱟᱜ ᱵᱟᱲᱟ ᱞᱮᱫᱟ, ᱢᱟᱱᱮ ᱧᱩᱛᱩᱢᱼᱚᱜ ᱞᱮᱠᱟ ᱟᱫᱚ ᱱᱤᱛᱚᱜ ᱫᱚ ᱮᱠᱟᱞ ᱜᱮ ᱫᱟᱜ ᱫᱚ ᱵᱟᱹᱱᱩᱜᱼᱟ ᱜᱚᱝᱠᱮ ᱾ ᱚᱱᱮ ᱦᱚᱸᱭ ᱥᱤᱛᱩᱝ ᱠᱟᱱᱟ ᱜᱚᱨᱚᱢ ᱠᱟᱱᱟ ᱫᱚᱢᱮ ᱾ ᱟᱫᱚ ᱟᱹᱞᱤᱧ ᱦᱚᱸ ᱱᱚᱜᱼᱚᱭ ᱪᱷᱟᱛ ᱥᱮᱫ ᱞᱤᱧ ᱨᱟᱠᱟᱵ ᱠᱟᱱᱟ, ᱱᱟᱥᱮᱭᱟᱜ ᱦᱚᱭ ᱦᱳᱭ ᱦᱳᱭ ᱵᱟᱲᱟᱭᱫᱟ ᱚᱱᱟᱛᱮ ᱪᱷᱟᱛ ᱠᱚᱨᱮ ᱪᱷᱟᱛ ᱨᱮᱧ ᱫᱩᱲᱩᱵ ᱠᱟᱱᱟ ᱾
ᱟᱪᱪᱷᱟ
ᱟᱯᱮ ᱥᱮᱫ ᱫᱚ ᱜᱚᱝᱠᱮ ᱫᱟᱜᱮᱫ ᱠᱟᱱ ᱜᱮᱭᱟᱭ ᱥᱮ ᱫᱚᱢᱮᱜ ᱜᱮ᱾
ᱟᱞᱮᱥᱮᱫ ᱦᱚᱸ ᱚᱱᱠᱟᱟᱜ ᱜᱮ ᱫᱚᱢᱮ ᱫᱚ ᱵᱟᱭ ᱫᱟᱜ ᱮᱫᱟ ᱠᱟᱹᱴᱤᱡ ᱠᱟᱹᱴᱤᱡ ᱜᱮ ᱫᱟᱜ ᱮᱫᱟ ᱠᱟᱹᱴᱤᱡ ᱮᱱᱟᱱᱮ ᱫᱟᱜ ᱮᱫ ᱛᱟᱦᱮᱸᱼᱟ, ᱟᱫᱚ ᱮᱱ ᱱᱤᱛᱚᱜ ᱫᱚ ᱟᱫᱚ ᱛᱟᱦᱚᱞᱮ ᱟᱫᱚ ᱟᱹᱥᱩᱲ ᱠᱟᱜ ᱠᱷᱟᱱ ᱱᱤᱛᱚᱜ ᱫᱚ ᱯᱩᱨᱟᱹ ᱯᱷᱟᱸᱠᱟ ᱟᱠᱟᱱᱟ ᱾ ᱮᱱᱟᱝ ᱠᱟᱴ ᱠᱟᱹᱴᱤᱡ ᱪᱟᱞᱟᱝ ᱢᱟᱛᱨᱚᱭ ᱫᱟᱜ ᱠᱮᱫᱟ ᱟᱫᱚ ᱵᱟᱭ ᱫᱟᱜ ᱞᱮ-ᱟ ᱾
ᱚᱸ ᱧᱩᱛᱩᱢ ᱞᱮᱠᱟ ᱵᱟᱝ ᱾
ᱦᱳᱭ ᱦᱳᱭ ᱚᱱᱠᱟ ᱜᱮ ᱪᱟᱞᱟᱜ ᱠᱟᱱᱟ ᱱᱚᱜᱼᱚᱭ ᱛᱤᱥ ᱡᱮ ᱟᱫᱚ ᱫᱟᱜᱟ ᱡᱳᱨ ᱧᱚᱜ ᱾ ᱮᱸ ᱡᱟᱹᱯᱩᱫ ᱫᱚ ᱛᱟᱦᱚᱞᱮ ᱮᱸᱜ ᱡᱟᱹᱯᱩᱫ ᱫᱚ ᱟᱹᱣᱨᱤ ᱵᱚᱱ ᱵᱩᱡᱷᱟᱹᱣᱟ ᱱᱤᱛᱚᱜ ᱦᱚᱸ ᱾
ᱦᱳᱭ ᱦᱳᱭ ᱢᱟᱱᱮ ᱦᱤᱥᱟᱹᱵᱽ ᱛᱮᱢᱟ ᱢᱟ ᱡᱟᱹᱯᱩᱫᱤᱱ ᱫᱚ ᱵᱚᱞᱚᱭᱮᱱᱟ᱾ ᱠᱤᱱᱛᱩ ᱢᱟᱱᱮ ᱡᱟᱹᱯᱩᱫ ᱞᱮᱠᱟ ᱜᱮ ᱵᱟᱝ ᱵᱩᱡᱷᱟᱹᱜ ᱠᱟᱱᱟ ᱾ ᱟᱫᱚ ᱢᱟᱱᱮ ᱴᱷᱤᱠ ᱴᱷᱟᱠ ᱡᱩᱫᱤ ᱵᱟᱭ ᱫᱟᱜ ᱞᱮ ᱠᱷᱟᱡ ᱜᱚᱝᱠᱮ ᱢᱟᱱᱮ ᱪᱟᱥ ᱵᱟᱥ ᱦᱚᱸ ᱵᱟᱝ ᱞᱟᱦᱟᱜ ᱠᱟᱱᱟ ᱠᱟᱹᱢᱤ ᱚᱱᱟ ᱠᱚ ᱠᱟᱹᱢᱤ ᱵᱟᱝ ᱞᱟᱦᱟᱜ ᱠᱟᱱᱟ ᱾
ᱵᱟᱝ
ᱟᱯᱮ ᱥᱮᱫ ᱦᱚᱸ ᱜᱚᱝᱠᱮ ᱚᱱᱠᱟᱜ ᱜᱮ ᱛᱟᱦᱚᱞᱮ ᱵᱟᱭ ᱫᱟᱜ ᱮᱫᱟ, ᱢᱟᱱᱮ ᱪᱟᱥ ᱵᱟᱥ ᱠᱟᱹᱢᱤ ᱫᱚ ᱜᱚᱝᱠᱮ ᱛᱟᱦᱞᱮ ᱛᱤᱱᱟᱹᱜ ᱞᱟᱦᱟ ᱟᱠᱟᱱ ᱛᱟᱯᱮᱭᱟ?
ᱵᱟᱝ ᱵᱟᱝ ᱢᱚᱴᱮ ᱜᱮ ᱵᱟᱝ ᱚᱱᱟ ᱫᱟᱜ ᱵᱟᱝ ᱠᱷᱟᱹ ᱛᱤᱨ ᱟᱫᱚ ᱚᱱᱟ ᱠᱚᱫᱚ ᱢᱩᱴᱤ ᱜᱮ ᱮᱠᱷᱚᱱ ᱫᱚ ᱟᱹᱣᱨᱤ ᱞᱟᱦᱟᱜᱼᱟ ᱾
ᱚᱸ ᱚᱱᱟ ᱦᱚᱸ ᱠᱟᱛᱷᱟ ᱠᱟᱱ ᱜᱮᱭᱟ, ᱥᱮᱨᱢᱟ ᱡᱩᱫᱤ ᱵᱟᱭ ᱡᱟᱹᱲᱤᱭ ᱠᱷᱟᱡ ᱫᱚ ᱪᱤᱠᱟᱹᱛᱮᱢ ᱪᱟᱥᱟ ᱾
ᱦᱳᱭ ᱟᱫᱚ ᱛᱟᱦᱞᱮ ᱪᱮᱫ ᱠᱚᱯᱮ ᱠᱟᱹᱢᱤ ᱵᱟᱲᱟ ᱠᱟᱱᱟ ᱟᱯᱮ ᱥᱮᱫ? ᱦᱚᱸ ᱡᱟ ᱢᱚᱱᱮᱜ ᱠᱟᱱᱟ ᱪᱟᱥ ᱫᱚ ᱵᱟᱝ ᱦᱩᱭᱩᱜ ᱠᱟᱱᱟ ᱱᱤᱛᱚᱜ ᱫᱚ ᱾
ᱜᱚᱝᱠᱮ ᱟᱞᱮ ᱥᱮᱫ ᱦᱚᱸ ᱮᱠᱟᱞ ᱜᱮ ᱪᱟᱥ ᱫᱚ ᱱᱤᱛ ᱫᱚ ᱢᱟᱱᱮ ᱜᱚᱝᱠᱮ ᱢᱟᱱᱮ ᱥᱮᱨᱢᱟ ᱫᱟᱜ ᱵᱷᱚᱨᱥᱟ ᱜᱚᱢᱠᱮ ᱢᱟᱱᱮ ᱠᱮᱱᱮᱞ ᱫᱟᱜ ᱦᱚᱸ ᱵᱟᱹᱱᱩᱜᱼᱟ, ᱢᱤᱱᱤ ᱫᱟᱜ ᱦᱚᱸ ᱵᱟᱹᱱᱩᱜᱼᱟ ᱾ ᱪᱤᱠᱟᱹᱛᱮ ᱦᱟᱸᱜ ᱪᱟᱥᱵᱟᱥ ᱪᱟᱥᱼᱵᱟᱥ ᱨᱮᱱᱟᱜ ᱥᱚᱢᱚᱥᱟ ᱦᱩᱭᱩᱜ ᱠᱟᱱᱟ, ᱥᱮᱨᱢᱟ ᱫᱟᱜ ᱵᱷᱚᱨᱥᱟ᱾ ᱟᱫᱚ ᱧᱮᱞᱚᱜ ᱠᱟᱱᱟ ᱥᱮᱨᱢᱟ ᱛᱤ ᱥᱮ ᱡᱟᱨᱟᱭ ᱫᱚ ᱾
ᱛᱟᱦᱚᱞᱮ ᱛᱚ ᱱᱚᱝᱠᱟ ᱢᱟᱛᱚ ᱫᱚᱢᱮ ᱮᱴᱠᱮᱴᱚᱬᱮ ᱢᱤᱫᱴᱟᱝ ᱱᱚᱝᱠᱟ ᱫᱚ ᱛᱟᱦᱚᱞᱮ ᱟᱵᱚ ᱡᱚᱢ ᱞᱟᱹᱜᱤᱫ ᱦᱚᱸ ᱵᱟᱵᱚᱱ ᱟᱨᱡᱟᱣ ᱫᱟᱲᱮᱜ ᱫᱚ ᱾
ᱦᱮᱸ ᱜᱚᱝᱠᱮ ᱮᱠᱫᱚᱢ ᱮᱠᱫᱚᱢ ᱮᱠᱫᱚᱢ ᱮᱠᱫᱚᱢ ᱴᱷᱤᱠ ᱠᱟᱛᱷᱟ ᱵᱮᱱ ᱞᱟᱹᱭ ᱠᱟᱜᱼᱟ ᱾ ᱚᱱᱮ ᱜᱚᱝᱠᱮ ᱢᱟᱱᱮ ᱪᱟᱥ ᱡᱩᱫᱤ ᱵᱟᱝ ᱪᱟᱥᱚᱜ ᱠᱷᱟᱱ ᱫᱚ ᱡᱚᱢᱟᱜ ᱫᱚ ᱪᱤᱠᱟᱹᱛᱮ ᱦᱩᱭᱩᱜᱼᱟ ᱾ ᱟᱯᱮ ᱥᱮᱫ ᱦᱚᱸ ᱥᱤᱢ ᱥᱚᱢᱚᱥᱟ ᱟᱞᱮ ᱥᱮᱫ ᱦᱚᱸ ᱱᱤᱝᱠᱟᱹ ᱜᱮ ᱤᱭᱟᱹ ᱮᱴᱠᱮ ᱴᱚᱬᱮ ᱦᱤᱡᱩᱜ ᱠᱟᱱᱟᱢ ᱾
ᱟᱫᱚ ᱟᱞᱮ ᱥᱮᱫ ᱫᱚ ᱠᱷᱟᱡ ᱤᱭᱟᱹ ᱥᱮᱨᱢᱟ ᱨᱮ ᱵᱟᱨ ᱫᱷᱟᱣ ᱞᱮ ᱪᱟᱥ ᱜᱮᱭᱟ, ᱟᱫᱚ ᱟᱞᱮ ᱥᱮᱫ ᱫᱚ ᱦᱳᱭ ᱫᱚ ᱦᱩᱭᱩᱜᱼᱟ ᱟᱫᱚ ᱟᱫᱚ ᱱᱤᱭᱟᱹ ᱜᱷᱟᱹᱲᱤᱡ ᱫᱚ ᱦᱚᱸᱜᱼ ᱱᱟ ᱥᱮᱨᱢᱟ ᱡᱟᱹᱲᱤ ᱠᱷᱟᱹᱛᱤᱨ ᱜᱮ ᱤᱭᱟᱹ ᱤᱭᱟᱹᱟᱹᱨᱮ ᱢᱮᱱᱟᱜᱼᱟ ᱟᱫᱚ ᱱᱤᱭᱟᱹ ᱫᱚ ᱱᱚᱜᱼᱚᱭ ᱟᱥ ᱟᱥᱟᱲ ᱵᱚᱸᱜᱟ ᱟᱥᱟᱲ ᱥᱟᱱ ᱵᱚᱸᱜᱟ ᱟᱫᱚ ᱱᱤᱛᱚᱜ ᱫᱚ ᱚᱝᱠᱟ ᱢᱤᱱᱤ ᱛᱮᱫᱚ ᱵᱟᱝ ᱟᱫᱚ ᱦᱤᱛᱚᱜ ᱫᱚ ᱤᱭᱟᱹ ᱛᱮᱞᱮ ᱪᱟᱥ ᱜᱮᱭᱟ ᱚᱝᱠᱟ
ᱪᱮᱫ ᱠᱚ ᱜᱚᱝᱠᱮ
ᱱᱚᱜ ᱚᱱᱟ ᱥᱮᱨᱢᱟ ᱫᱟᱜ ᱛᱮ ᱟᱨᱠᱤ ᱠᱮᱱᱮᱞ ᱠᱚᱛᱮ ᱫᱟᱜ ᱦᱤᱡᱩᱜᱼᱟ ᱠᱮᱱᱮᱞ ᱦᱚᱸ ᱢᱤᱫᱴᱟᱝ ᱢᱮᱱᱟᱜᱼᱟ ᱟᱫᱚ ᱚᱱᱟ ᱠᱮᱱᱮᱞ ᱦᱚᱸ ᱠᱚ ᱢᱟᱜ ᱠᱟᱫᱟ ᱠᱷᱟᱱ ᱟᱫᱚ ᱫᱟᱜ ᱵᱟᱝ ᱦᱮᱡ ᱟᱞᱮ ᱠᱟᱱᱟ ᱚᱱᱟ ᱛᱮᱦᱚᱸᱞᱮ ᱥᱚᱢᱚᱥᱟ ᱢᱤᱫᱴᱟᱝ ᱮᱴᱠᱮᱴᱚᱬᱮ ᱨᱮᱞᱮ ᱯᱟᱲᱟᱣ ᱟᱠᱟᱱᱟ
ᱦᱳᱭ ᱦᱳᱭ ᱦᱮᱸ ᱚᱱᱟ ᱦᱚᱸ ᱠᱟᱛᱷᱟ ᱠᱟᱱ ᱜᱮᱭᱟ ᱜᱚᱝᱠᱮ ᱠᱮᱱᱮᱞ ᱫᱟᱜ ᱠᱚᱦᱚᱸ ᱟᱞᱮᱥᱮᱫ ᱢᱟ ᱚᱱᱟ ᱠᱚᱦᱚᱸ ᱵᱟᱝ ᱧᱟᱢᱚᱜ ᱠᱟᱱ ᱚᱱᱟ ᱛᱮᱜᱮ ᱪᱟᱥ ᱠᱚ ᱵᱤᱞᱚᱢᱚᱜ ᱠᱟᱱ ᱛᱟᱞᱮᱭᱟ
ᱦᱩ ᱦᱩᱸ ᱟᱨ ᱟᱯᱮ ᱫᱚ ᱟᱯᱮ ᱫᱚ ᱜᱚᱝᱠᱮ ᱢᱟᱱᱮ ᱥᱮᱨᱢᱟ ᱨᱮᱫᱚ ᱢᱟᱱᱮ ᱦᱩᱲᱩ ᱜᱮᱯᱮ ᱪᱟᱥᱟ ᱵᱟᱨ ᱫᱷᱟᱣ ᱫᱚ
ᱦᱳᱭ ᱦᱳᱭ ᱦᱳᱲᱳ ᱵᱟᱨ ᱫᱷᱟᱣ ᱞᱮ ᱪᱟᱥ ᱜᱮᱭᱟ
ᱚᱱᱟ ᱪᱷᱟᱲᱟ ᱜᱚᱝᱠᱮ
ᱚᱱᱟ ᱪᱷᱟᱲᱟ ᱟᱨᱚ ᱪᱟᱥ ᱜᱮᱭᱟᱞᱮ ᱚᱱᱠᱟ ᱟᱞᱩ ᱛᱟᱯᱚᱨ ᱠᱷᱚᱥᱞᱟ ᱛᱩᱲᱤ ᱠᱚ ᱚᱱᱟ ᱠᱚ ᱦᱳᱭᱳᱜ ᱜᱮᱭᱟ
ᱦᱳᱭ ᱦᱳᱭ ᱦᱚᱳᱭ ᱦᱳᱭ ᱚ ᱟᱞᱮᱥᱮᱫ ᱫᱚ ᱜᱚᱝᱠᱮ ᱪᱮᱫ ᱞᱤᱧ ᱞᱟᱹᱭᱟ ᱟᱞᱮᱥᱮᱫ ᱫᱚ ᱦᱚᱸᱚᱭ ᱢᱟᱱᱮ ᱥᱮᱨᱢᱟ ᱡᱟᱹᱲᱤ ᱵᱷᱚᱨᱥᱟ ᱜᱤ ᱥᱮᱨᱢᱟ ᱡᱩᱫᱤᱭ ᱡᱟᱹᱲᱤ ᱠᱮᱫᱟ ᱛᱟᱦᱚᱞᱮ ᱠᱚ ᱪᱟᱥᱟ ᱟᱫᱚ ᱥᱮᱨᱢᱟ ᱨᱮ ᱥᱮ ᱢᱤᱫᱷᱟᱣ ᱠᱟᱛᱮ ᱠᱚ ᱪᱟᱥ ᱜᱮᱭᱟ ᱚᱝᱠᱟ ᱟᱞᱮᱥᱮᱫ ᱪᱟᱥᱵᱟᱥ ᱫᱚ ᱤᱱᱟᱹᱜ ᱫᱚ ᱵᱟᱹᱱᱩᱜᱼᱟ ᱟᱨ ᱡᱟᱦᱟᱸᱭ ᱡᱩᱫᱤ ᱚᱝᱠᱟ ᱥᱚᱵᱡᱤ ᱨᱚᱦᱚᱭ ᱢᱮᱱ ᱞᱮ ᱠᱷᱟᱡ ᱛᱚ ᱡᱩᱫᱤ ᱯᱩᱠᱷᱨᱤ ᱠᱚ ᱯᱩᱠᱷᱨᱤ ᱠᱚ ᱛᱟᱦᱮᱱ ᱛᱟᱭ ᱠᱷᱟᱡ ᱛᱟᱦᱚᱞᱮ ᱟᱭᱟᱜ ᱟᱲᱮ ᱯᱟᱥᱮᱭ ᱨᱚᱦᱚᱭ ᱠᱮᱫᱟ ᱥᱚᱵᱡᱤ ᱟᱡ ᱞᱟᱹᱜᱤᱫ ᱚᱲᱟᱜ ᱨᱮ ᱡᱚᱢ ᱧᱩ ᱞᱟᱹᱜᱤᱫ ᱠᱷᱟᱹᱞᱤ ᱦᱮᱸ ᱱᱚᱱᱠᱟ ᱫᱚ ᱟᱞᱮᱥᱮᱫ ᱫᱚ ᱚᱱᱠᱟ ᱤᱱᱟᱹᱜ ᱪᱟᱥᱵᱟᱥ ᱫᱚ ᱤᱱᱟᱹᱜ ᱵᱟᱝ ᱜᱟᱱᱚᱜ ᱜᱮᱭᱟ
ᱟᱪᱪᱷᱟ ᱛᱟᱦᱚᱞᱮ ᱦᱚᱜᱼᱚᱭ ᱦᱚᱞᱟ ᱢᱫᱷᱮᱨ ᱱᱚᱚᱭ ᱵᱩᱨᱩ ᱯᱟᱛᱟ ᱡᱟᱦᱟᱸ ᱯᱟᱨᱚᱢᱮᱱ ᱛᱟᱦᱚᱞᱮ ᱚᱱᱟ ᱫᱚ ᱛᱟᱦᱮᱸᱱ ᱞᱮᱱᱟ ᱵᱤᱱ ᱥᱮ ᱵᱟᱝ ᱛᱟᱦᱚᱞᱮ
ᱵᱟᱝ ᱜᱚᱝᱠᱮ ᱟᱹᱞᱤᱧ ᱵᱟᱹᱞᱤᱧ ᱪᱟᱞᱟᱣ ᱞᱮᱱᱟ ᱮ ᱚᱲᱟᱜ ᱨᱮᱱᱟᱜ ᱠᱟᱹᱢᱤ ᱠᱚ ᱛᱟᱦᱮᱸ ᱠᱟᱱᱟ ᱱᱤᱛᱚᱝ ᱡᱩᱫᱤ ᱦᱟᱱᱛᱮ ᱞᱤᱧ ᱦᱟᱱᱛᱮ ᱞᱤᱧ ᱪᱟᱞᱟᱜ ᱠᱷᱟᱡ ᱠᱟᱹᱢᱤ ᱠᱚᱦᱚᱸ ᱵᱤᱞᱚᱢᱚᱜ ᱠᱟᱱ ᱛᱟᱹᱞᱤᱧᱟ ᱚᱱᱟᱛᱮ ᱪᱟᱞᱟᱣ ᱫᱚ ᱵᱟᱝ ᱦᱩᱭ ᱞᱮᱱᱟ ᱟᱫᱚ ᱪᱟᱞᱟᱣ ᱫᱚ ᱞᱟᱹᱛᱤ ᱠᱟᱱ ᱜᱮᱭᱟ ᱟᱫᱚ ᱪᱟᱞᱟᱜ ᱟᱹᱞᱤᱧ ᱦᱚᱸ ᱪᱟᱞᱟᱜ ᱪᱟᱞᱟᱜ ᱞᱤᱧ ᱢᱮᱱ ᱮᱫᱟ ᱟᱫᱚ ᱛᱤᱥ ᱠᱚᱛᱮ ᱦᱟᱸᱜ ᱞᱤᱧ ᱪᱟᱞᱟᱜ ᱠᱟᱱᱟ ᱦᱟᱸᱜ
ᱟᱪᱪᱷᱟ ᱟᱹᱵᱤᱱ ᱫᱚ ᱛᱟᱦᱞᱮ ᱦᱤᱛᱳᱜ ᱫᱚ ᱚᱠᱟᱨᱮ ᱦᱮᱱᱟᱜ ᱵᱤᱱ ᱛᱮ
ᱪᱟᱞᱟᱣ ᱞᱮᱱᱟ ᱥᱮ ᱵᱟᱝ
ᱟᱹᱞᱤᱧ ᱫᱚ ᱪᱟᱞᱟᱣ ᱫᱚᱞᱤᱧ ᱪᱟᱞᱟᱣ ᱞᱮᱱᱟ ᱟᱹᱞᱤᱧ ᱟᱫᱚ ᱚᱝᱠᱟ ᱜᱮ ᱪᱟᱞᱟᱣ ᱠᱟᱛᱮᱜ ᱧᱮᱞ ᱦᱩᱭ ᱱᱟ ᱫᱟᱜ ᱟᱠᱟᱫᱟᱭ ᱤᱭᱟᱹ ᱠᱟᱫᱟᱭ ᱟᱨ ᱫᱚᱢᱮ ᱦᱚᱲ ᱦᱚᱸ ᱫᱚᱢᱮ ᱠᱚ ᱦᱚᱲ ᱞᱮᱱ ᱜᱮᱭᱟ ᱟᱫᱚ ᱫᱟᱜ ᱦᱚᱸᱭ ᱫᱟᱜ ᱠᱟᱫᱟ ᱫᱚᱢᱮ ᱫᱟᱜ ᱠᱟᱫᱟ ᱛᱟᱦᱚᱞᱮ ᱞᱟᱛᱟᱨ ᱛᱟᱨ ᱫᱚ ᱮᱠᱫᱚᱢ ᱞᱚᱥᱚᱫ ᱛᱮ ᱯᱮᱨᱮᱡ ᱪᱟᱵᱟ ᱟᱠᱟᱱᱟ ᱟᱨ ᱚᱱᱠᱟᱛᱮ ᱩᱱᱟᱹᱜ ᱦᱚᱲ ᱠᱚ ᱦᱮᱡ ᱥᱮᱱᱚᱜ ᱠᱟᱱᱟ ᱛᱟᱦᱚᱞᱮ ᱚᱱᱟ ᱦᱚᱨ ᱰᱟᱦᱟᱨ ᱫᱚ ᱮᱠᱫᱚᱢ ᱞᱚᱥᱚᱫᱚᱜ ᱜᱮᱭᱟ
ᱦᱳᱭ ᱦᱳᱭ ᱟᱭᱢᱟ ᱠᱟᱛᱷᱟ ᱠᱟᱱ ᱜᱮᱭᱟ ᱜᱚᱝᱠᱮ
ᱦᱳᱭ ᱛᱟᱦᱚᱞᱮ ᱟᱫᱚ ᱮ ᱡᱟᱢᱟ ᱯᱮᱱ ᱠᱚᱦᱚᱸ ᱚᱝᱠᱟᱜᱮ ᱮᱢᱚᱱ ᱞᱚᱥᱚᱫ ᱞᱚᱥᱚᱫ ᱱᱟ
ᱚᱻ ᱛᱷᱟᱞᱮ ᱜᱚᱝᱠᱮ ᱢᱟᱱᱮ ᱚᱸᱰᱮ ᱵᱮᱱ ᱪᱟᱞᱟᱣ ᱞᱮᱱ ᱡᱮ ᱢᱟᱱᱮ ᱚᱱᱠᱟ ᱧᱮᱞ ᱡᱚᱝ ᱞᱮᱠᱟ ᱞᱮᱠᱟ ᱫᱚ ᱪᱮᱫ ᱢᱮᱱᱟᱜᱼᱟ ᱜᱚᱝᱠᱮ ᱚᱸᱰᱮ ᱫᱚ ᱵᱩᱨᱩ ᱵᱚᱸᱜᱟ ᱨᱮᱫᱚ ᱜᱚᱝᱠᱮ
ᱵᱩᱨᱩ ᱵᱚᱸᱜᱟ ᱨᱮᱫᱚ ᱚᱱᱮ ᱢᱤᱫᱴᱟᱝ ᱵᱩᱨᱩ ᱪᱮᱛᱟᱱ ᱨᱮᱠᱚ ᱯᱩᱡᱟᱹᱭᱟ ᱚᱱᱟ ᱵᱩᱨᱩ ᱵᱤᱱ ᱫᱮᱡᱚᱜᱼᱟ ᱚᱸᱰᱮ ᱵᱚᱸᱜᱟ ᱠᱚ ᱢᱮᱱᱟᱜ ᱠᱚᱣᱟ, ᱯᱩᱡᱟᱹ ᱠᱟᱹᱴᱤᱡ ᱦᱩᱭᱩᱜᱼᱟ ᱚᱸᱰᱮ ᱯᱩᱡᱟᱹ᱾ ᱚᱱᱟ ᱧᱮᱞ ᱛᱟᱯᱚᱨᱮ ᱟᱨ ᱢᱤᱫᱴᱟᱝ ᱚᱱᱟ ᱵᱩᱨᱩ ᱠᱷᱚᱱ ᱟᱬᱜᱚ ᱠᱟᱛᱮᱫ ᱜᱮ, ᱦᱮᱸ ᱞᱟᱛᱟᱨ ᱠᱚᱨᱮ ᱫᱚ ᱫᱚᱠᱟᱱ ᱠᱚᱠᱚ ᱵᱟᱹᱭᱥᱟᱹᱣ ᱠᱟᱜᱼᱟ ᱠᱚ᱾ ᱚᱱᱟ ᱢᱮᱞᱟ ᱞᱮᱠᱟ ᱚᱱᱟ ᱚᱱᱟᱸᱰᱮ ᱚᱱᱟ ᱢᱮᱞᱟ ᱵᱤᱱ ᱫᱤᱥᱟᱹᱭᱟ ᱟᱨ ᱱᱚᱝᱠᱟ ᱚᱱᱠᱟ ᱤᱭᱟᱹ ᱢᱤᱫᱴᱟᱝ ᱯᱟᱛᱟ ᱮᱱᱮᱡ ᱯᱚᱨᱚᱵᱽ ᱨᱮ ᱢᱤᱫᱴᱟᱝ ᱦᱩᱭᱩᱜ ᱜᱮᱭᱟ᱾
ᱦᱩᱸ ᱦᱩᱸ ᱦᱩᱸ ᱚ ᱢᱟᱱᱮ ᱚᱱᱟ ᱵᱩᱨᱩ ᱵᱚᱸᱜᱟ ᱤᱭᱟᱹᱛᱮ ᱵᱟᱝ ᱧᱩᱛᱩᱢ ᱛᱮ ᱜᱚᱝᱠᱮ᱾
ᱦᱳᱭ ᱦᱳᱭ᱾
ᱚ
ᱟᱫᱚ ᱛᱟᱦᱚᱞᱮ ᱚᱱᱟ ᱠᱚᱜᱮ ᱵᱤᱱ ᱫᱤᱥᱟᱹᱭᱟ, ᱟᱫᱚ ᱟᱵᱚ ᱯᱚᱨᱚᱵᱽ ᱢᱮᱱᱛᱮᱫᱚ ᱪᱮᱫᱞᱮᱠᱟ
ᱦᱩᱸ ᱦᱩᱸ ᱯᱚᱨᱚᱵ ᱢᱮᱱ ᱛᱮᱫᱚ ᱜᱚᱝᱠᱮ
ᱦᱳᱭ ᱟᱨᱠᱤ ᱚᱱᱟ ᱦᱚᱲ ᱠᱚᱠᱚ ᱦᱚᱲ ᱠᱚᱠᱚ ᱡᱟᱣᱨᱟᱜᱼᱟ ᱤᱭᱟᱹ ᱫᱚᱠᱟᱱ ᱠᱚ ᱵᱮᱥᱤ ᱵᱟᱝ ᱛᱟᱦᱮᱱᱟᱦᱚᱸ ᱦᱚᱲ ᱠᱚ ᱠᱚ ᱡᱟᱣᱨᱟᱜᱼᱟ ᱴᱟᱢᱟᱠ ᱛᱩᱢᱫᱟᱜ ᱡᱟᱣᱨᱟᱜ ᱟ ᱴᱟᱢᱟᱠ ᱛᱩᱢᱫᱟᱜ ᱟᱛᱮ ᱠᱚ ᱮᱱᱮᱡᱟᱠᱚ ᱤᱭᱟᱹᱭᱟᱠᱚ ᱱᱚᱜᱼᱚ ᱱᱚᱝᱠᱟ ᱜᱮᱛᱚ ᱟᱵᱚᱣᱟᱜ ᱯᱚᱨᱚᱵ ᱢᱟᱛᱚ᱾
ᱦᱳᱭ ᱦᱳᱭ ᱮᱠᱫᱚᱢ ᱮᱠᱫᱚᱢ ᱜᱚᱝᱠᱮ ᱟᱵᱚᱣᱟᱜ ᱫᱚ᱾ ᱦᱮᱸ ᱜᱚᱝᱠᱮ ᱚᱱᱟ ᱞᱟᱹᱭ ᱠᱮᱫ ᱠᱷᱟᱱ ᱞᱤᱧ ᱫᱤᱥᱟᱹ ᱠᱮᱫᱟ ᱜᱚᱝᱠᱮ ᱟᱯᱮ ᱥᱮᱫ ᱫᱚ ᱜᱚᱢᱠᱮ, ᱛᱟᱦᱚᱞᱮ ᱥᱚᱨᱦᱟᱭ ᱠᱚ ᱵᱟᱦᱟ ᱠᱚᱫᱚ ᱪᱚᱝᱠᱮ ᱪᱮᱫ ᱞᱮᱠᱟ ᱠᱚ ᱢᱟᱱᱟᱣᱟ ᱜᱮᱛᱮ ᱜᱚᱝᱠᱮ?
ᱟᱞᱮ ᱥᱮ ᱵᱟᱦᱟ ᱥᱦᱟᱭ ᱟᱹᱰᱤ ᱵᱷᱟᱜᱤ ᱜᱮᱤ ᱦ ᱵᱟᱦᱟ ᱥᱚᱨᱦᱟᱭ ᱟᱹᱰᱤ ᱵᱷᱟᱜᱤ ᱜᱤ ᱦᱩᱭᱩᱜᱼᱟ, ᱟᱹᱰᱤ ᱢᱚᱸᱡᱽᱜᱤ ᱦᱩᱭᱩᱜᱭᱼᱟ ᱱᱚᱣᱟ ᱠᱚᱨᱮ ᱥᱚᱨᱚᱦᱦᱟᱭ ᱠᱚ᱾ ᱠᱚ ᱤᱧ ᱦᱚᱸ ᱠᱩᱥᱤᱭᱟᱜ ᱜᱤᱭᱟᱹᱧ᱾ ᱢᱟᱱᱮ ᱱᱚᱝᱠᱟ ᱰᱟᱝᱨᱤᱞ ᱞᱮ ᱠᱷᱩᱱᱴᱟᱹᱣ ᱠᱚᱣᱟ᱾ ᱰᱟᱝᱨᱤ ᱠᱷᱩᱱᱴᱟᱹᱣ ᱛᱟᱨᱯᱚᱨᱮ ᱡᱟᱦᱟᱸ ᱥᱚᱨᱦᱟᱭ ᱮᱱᱮᱡ ᱦᱩᱭᱩᱜᱼᱟ᱾ ᱥᱚᱨᱦᱟᱭ ᱮᱱᱮᱡ ᱟᱠᱷᱲᱟ ᱟᱞᱮ ᱱᱚᱜᱼᱚᱭ ᱟᱹᱭᱩᱵ ᱠᱷᱚᱱᱞᱮ ᱮᱛᱚᱦᱚᱵ ᱠᱮᱫᱟ ᱜᱟᱯᱟ ᱥᱮᱛᱟᱜᱚᱜᱼᱟ, ᱥᱮᱛᱟᱜ ᱦᱟᱹᱵᱤᱡ ᱨᱟᱹᱥᱠᱟᱹ᱾
ᱟᱹᱰᱤ ᱱᱟᱯᱟᱭ ᱟᱹᱰᱤ ᱱᱟᱯᱟᱭ ᱜᱚᱝᱠᱮ ᱟᱹᱰᱤ ᱵᱷᱟᱹᱜᱮ ᱵᱩᱡᱷᱟᱹᱣ ᱮᱱᱟ᱾ ᱛᱟᱦᱚᱞᱮ ᱟᱯᱮ ᱥᱮᱫ ᱫᱚ ᱥᱚᱨᱦᱟᱭ ᱨᱮᱫᱚ ᱜᱚᱝᱠᱮ ᱫᱚᱢᱮ ᱠᱚ ᱨᱟᱹᱥᱠᱟᱹᱭ ᱜᱮᱭᱟ ᱛᱟᱦᱚᱞᱮ?
ᱦᱳᱭ ᱨᱟᱹᱥᱠᱟᱹᱭ ᱜᱮᱭᱟ ᱠᱚ ᱫᱚᱢᱮᱜᱮ᱾
ᱚ
ᱟᱨ ᱥᱩᱫᱷᱩ ᱥᱚᱨᱦᱟᱭ ᱥᱩᱢᱩᱝ ᱫᱚ ᱵᱟᱝ ᱱᱚᱜᱼᱚᱭ ᱡᱟᱦᱟᱸ ᱵᱤᱱ ᱞᱟᱹᱭ ᱠᱮᱫᱟ ᱱᱚᱜᱼᱚᱭ ᱵᱟᱦᱟ, ᱵᱟᱦᱟ ᱠᱚᱨᱮ ᱦᱚᱸ ᱵᱟᱦᱟ ᱫᱚᱱ ᱵᱟᱦᱟ ᱥᱮᱨᱮᱧ ᱮᱱᱮᱡ ᱩᱱ ᱚᱠᱛᱚ ᱦᱚᱸ ᱡᱚᱠᱷᱚᱱ ᱡᱟᱞᱮ ᱢᱟᱦᱟ ᱡᱟᱞᱮ ᱢᱟᱦᱟ ᱦᱤᱞᱳᱜ ᱟᱨᱚ ᱚᱱᱠᱟ ᱯᱚᱨᱚᱵᱽ ᱮᱱᱮᱡ᱾ ᱚᱱᱟ ᱵᱟᱦᱟ ᱠᱚᱦᱚᱸ ᱟᱹᱰᱤ ᱡᱚᱢᱠᱟᱣ ᱥᱟᱹᱦᱤᱡ ᱵᱟᱦᱟ ᱦᱚᱸ ᱦᱩᱭᱩᱜᱼᱟ᱾
ᱟᱹᱰᱤ ᱱᱟᱯᱟᱭ ᱟᱹᱰᱤ ᱱᱟᱯᱟᱭ ᱜᱚᱢᱠᱮ᱾
ᱟᱯᱮ ᱥᱮᱫ ᱫᱚ ᱛᱟᱦᱚᱞᱮ ᱪᱮᱫ ᱞᱮᱠᱟ ᱥᱚᱨᱦᱟᱭ ᱠᱚ ᱵᱟᱦᱟ ᱠᱚᱫᱚ?
ᱦᱮᱸ ᱟᱞᱮᱥᱮᱫ ᱜᱚᱝᱠᱮ ᱟᱹᱰᱤ ᱡᱟᱢᱼ ᱡᱚᱢᱚᱠ ᱨᱟᱹᱥᱠᱟᱹ ᱜᱮ ᱦᱩᱭᱩᱜᱼᱟ᱾ ᱡᱟᱦᱟᱸ ᱠᱚ ᱞᱟᱹᱭᱟ ᱢᱚᱬᱮ ᱥᱤᱧ ᱢᱚᱬᱮ ᱧᱤᱫᱟᱹ ᱦᱟᱹᱛᱤ ᱞᱮᱠᱟᱱ ᱯᱚᱨᱚᱵᱽ ᱛᱟᱵᱩᱱ᱾ ᱮᱠᱫᱚᱢ ᱢᱟᱱᱮ ᱫᱚᱢᱮ ᱨᱟᱹᱥᱠᱟᱹᱭᱟᱠᱚ᱾ ᱟᱞᱮ ᱥᱮᱫ ᱫᱚ ᱜᱚᱝᱠᱮ ᱢᱟᱱᱮ ᱢᱚᱬᱮ ᱥᱤᱧ ᱢᱚᱬᱮ ᱧᱤᱫᱟᱹ ᱦᱩᱭᱩᱜ ᱜᱮᱭᱟ᱾ ᱪᱮᱫᱠᱟ ᱯᱳᱭᱞᱳ ᱫᱤᱱ ᱡᱩᱫᱤ ᱞᱤᱧ ᱞᱟᱹᱭᱟ, ᱯᱳᱭᱞᱳ ᱫᱤᱱ ᱟᱞᱮᱥᱮᱫ ᱫᱚᱠᱚ ᱩᱢᱟ᱾ ᱛᱟᱨᱯᱚᱨᱮ ᱠᱚ ᱵᱚᱸᱜᱟᱭ ᱢᱟᱱᱮ ᱠᱚ ᱩᱢᱟ ᱠᱚ ᱚᱱᱟᱛ ᱨᱮᱠᱚ ᱵᱚᱸᱜᱟᱭᱟ ᱦᱟᱸᱜ᱾ ᱟᱨ ᱟᱨ ᱚᱠᱟ ᱫᱚ ᱫᱚᱥᱟᱨ ᱦᱤᱞᱳᱜ ᱫᱤᱱ ᱠᱚ ᱵᱚᱸᱜᱟᱭᱟᱠᱚ ᱚᱲᱟᱜ ᱨᱮᱱ᱾ ᱦᱟᱯᱲᱟᱢ ᱠᱚ ᱵᱚᱸᱜᱟ ᱵᱩᱨᱩ ᱠᱚᱠᱚ ᱮᱢᱟ ᱥᱮᱵᱟ ᱠᱚᱣᱟ ᱠᱚ᱾ ᱟᱨ ᱛᱮᱥᱟᱨ ᱫᱤᱱ ᱫᱚᱠᱚ ᱡᱟᱞᱮ ᱦᱟᱹᱠᱩ ᱠᱟᱴᱠᱚᱢ ᱤᱧ ᱦᱤᱞᱳᱜ ᱫᱚ ᱡᱟᱞᱤ ᱦᱟᱹᱠᱩ ᱠᱟᱴᱠᱚᱢ, ᱵᱷᱟᱞᱚ ᱢᱚᱱᱫᱚ ᱠᱚ ᱡᱚᱢᱟ ᱡᱤᱞ ᱦᱟᱹᱠᱩ ᱚᱠᱚᱭ ᱪᱮᱫ ᱞᱮᱠᱟᱭ ᱡᱚᱢ ᱫᱟᱲᱮᱜ᱾
ᱟᱪᱪᱷᱟ
ᱦᱮᱸ ᱮᱱᱮᱡ ᱨᱟᱹᱥᱠᱟᱹᱭᱟᱠᱚ ᱟᱨ ᱛᱟᱨᱯᱚᱨᱮ ᱫᱤᱱ ᱫᱚ ᱦᱳᱭᱳᱜ ᱠᱟᱱᱟ ᱤᱭᱟᱹ ᱠᱚ ᱠᱷᱩᱱᱴᱟᱹᱣᱟ ᱠᱚ ᱟᱞᱮ ᱥᱮᱫ ᱫᱚ᱾ ᱰᱟᱹᱝᱨᱤ ᱠᱚ ᱠᱷᱩᱱᱴᱟᱹᱣᱮᱢ ᱵᱟᱲᱟᱭ ᱜᱮᱛᱚ
ᱦᱳᱭ ᱦᱳᱭ,
ᱟᱨ ᱢᱩᱪᱟᱹᱫ ᱫᱤᱱ ᱫᱚ ᱜᱚᱝᱠᱮ ᱟᱞᱮ ᱥᱮᱫ ᱫᱚ ᱥᱮᱸᱫᱽᱨᱟ ᱠᱚ ᱪᱟᱞᱟᱜ ᱜᱮᱭᱟ᱾ ᱥᱚᱨᱦᱟᱭ ᱨᱮᱱᱟᱜ ᱢᱩᱪᱟᱹᱫ ᱥᱮᱫ ᱢᱟᱱᱮ ᱢᱚᱬᱮ ᱟᱱᱟᱜ ᱫᱤᱱ ᱨᱮ, ᱟᱨ ᱮᱱᱮᱡ ᱥᱮᱨᱮᱧ ᱫᱚᱠ ᱢᱟᱱᱮ ᱞᱮᱛᱟᱲ ᱜᱮ ᱫᱤᱱᱟᱹᱢ ᱜᱮ ᱪᱟᱞᱟᱜᱼᱟ᱾
ᱟᱪᱪᱷᱟ ᱟᱯᱮ ᱥᱮᱫ ᱦᱚᱸ ᱚᱱᱟ ᱟᱹᱰᱤ ᱢᱚᱡᱽ ᱢᱚ ᱜᱮ ᱦᱩᱭᱩᱜ ᱠᱟᱱᱟ ᱥᱟᱹᱨᱤᱜᱮ ᱢᱚᱸᱡᱽ ᱜᱮ ᱱᱚᱣᱟ ᱫᱚ ᱚᱱᱠᱟᱜᱮ ᱟᱵᱚᱣᱟᱜ ᱫᱚ᱾ ᱚᱱᱠᱟᱜᱮ ᱚᱱᱠᱟ ᱜᱮ ᱦᱩᱭ ᱦᱚ ᱞᱟᱹᱠᱛᱤ ᱠᱟᱱ ᱛᱟᱵᱚᱱᱟ᱾
ᱦᱳᱭ ᱦᱳᱭ,
ᱚᱱᱟ ᱥᱚᱨᱚᱦᱟᱭ ᱫᱚ ᱟᱫᱚ ᱟᱞᱮᱮᱥᱮᱫ ᱫᱚ ᱦᱚᱸ ᱵᱟᱠᱷᱟᱡ ᱱᱚᱜ ᱱᱚᱝᱠᱟ ᱚᱱᱮ ᱚᱱᱠᱟ ᱟᱯᱮ ᱞᱮᱠᱟ ᱫᱚ ᱟᱞᱮᱥᱮᱫ ᱫᱚ ᱵᱟᱠᱷᱟᱡ ᱵᱟᱝ ᱦᱩᱭᱩᱜ ᱠᱟᱱᱟ᱾
ᱚᱱᱟ ᱫᱚ ᱜᱚᱝᱠᱮ ᱪᱮᱫ ᱞᱮᱠᱟᱧ ᱞᱟᱹᱭᱟ ᱢᱟᱱᱮ ᱜᱚᱝᱠᱮ ᱡᱟᱭᱜᱟ ᱦᱤᱥᱟᱹᱵ ᱛᱮ ᱱᱟᱥᱮᱭᱟᱜ ᱟᱵᱚ ᱟᱹᱱ ᱟᱹᱨᱤᱪᱟᱹᱞᱤ ᱠᱚ ᱱᱟᱥᱮᱭᱟᱜ ᱢᱟᱱᱮ ᱱᱟᱥᱮᱭᱟᱜ ᱵᱷᱮᱜᱟᱨ ᱧᱚᱜ ᱜᱮᱛᱟ ᱵᱚᱱᱟ ᱵᱟᱝ ᱠᱷᱟᱱ ᱜᱚᱝᱠᱮ ᱡᱚᱛᱚ ᱫᱚ ᱢᱤᱫ ᱜᱮᱛᱟ ᱵᱚᱱᱟ ᱢᱟᱱᱮ ᱱᱟᱥᱮᱭᱟᱜ ᱵᱷᱮᱜᱟᱨ ᱧᱚᱜ ᱜᱮ ᱛᱟᱵᱚᱱᱟ ᱵᱟᱝ, ᱵᱟᱠᱷᱟᱡ ᱫᱚ ᱥᱟᱱᱛᱟᱲ ᱫᱚ ᱡᱚᱛᱚ ᱦᱚᱲ ᱥᱟᱱᱛᱟᱲ ᱠᱟᱱ ᱜᱮᱭᱟ ᱵᱚᱱ ᱜᱚᱝᱠᱮ᱾
ᱦᱳᱭ ᱥᱟᱱᱛᱟᱲ ᱡᱚᱛᱚ ᱦᱚᱲ ᱜᱮ ᱥᱟᱱᱛᱟᱲ ᱠᱟᱱ ᱜᱮᱭᱟᱵᱚᱱ ᱠᱤᱱᱛᱩ ᱠᱟᱹᱴᱤᱡ ᱟᱹᱱ ᱟᱹᱤ ᱠᱚ ᱟᱵᱚᱣᱟᱜ ᱠᱟᱹᱴᱤᱡ ᱦᱟᱱᱛᱮ ᱱᱟᱛᱮ
ᱦᱮᱸ ᱦᱮᱸ ᱦᱮᱸ ᱢᱟᱱᱮ ᱚᱱᱠᱟ ᱞᱟᱹᱭ ᱜᱮᱭᱟ ᱠᱚ ᱡᱮ ᱢᱟᱱᱮ ᱪᱮᱫ ᱞᱮᱠᱟ ᱫᱮᱥ ᱛᱟᱦᱮᱱ ᱛᱟᱢᱟ ᱚᱱᱠᱟᱜ ᱜᱮ ᱟᱢᱟᱜ ᱵᱷᱮᱥ ᱦᱚᱸ ᱛᱟᱦᱮᱱ ᱛᱟᱢ ᱜᱮᱭᱟ,
ᱦᱳᱭ, ᱟᱫᱚ ᱠᱷᱟᱱᱡ ᱱᱚᱣᱟ ᱠᱚᱫᱚ ᱟᱫᱚ ᱟᱹᱰᱤ ᱦᱚᱲᱜᱮ ᱱᱚᱜ ᱚᱭ ᱟᱵᱚ ᱫᱚ ᱥᱚᱦᱟᱨᱟᱭ ᱵᱚᱸᱜᱟ ᱵᱚᱱ ᱥᱚᱨᱦᱟᱭᱚᱜ ᱠᱟᱱᱟ ᱦᱮᱸᱥᱮ
ᱦᱮᱸ ᱜᱚᱝᱠᱮ ᱦᱮᱸ ᱜᱚᱝᱠᱮ ᱥᱚᱨᱦᱟᱭ ᱵᱚᱸᱜᱟ ᱜᱮ ᱜᱚᱝᱠᱮ ᱟᱞᱮ ᱦᱚ᱾
ᱦᱳᱭ ᱟᱨ ᱚᱠᱟ ᱥᱮᱫ ᱫᱚᱠᱚ ᱥᱚᱨᱦᱟᱭᱚᱜ ᱠᱟᱱᱟ ᱦᱟᱱᱮ ᱯᱩᱥ ᱵᱚᱸᱜᱟ᱾
ᱦᱮᱸ ᱦᱮᱸ ᱦᱮᱸ ᱚᱱᱟᱞᱤᱧ ᱧᱮᱞ ᱠᱟᱜ ᱜᱮᱭᱟ ᱟᱫᱚ ᱚᱱᱟ ᱵᱮᱯᱟᱨ ᱛᱮ ᱫᱚ ᱩᱱᱟᱹᱜ ᱫᱚ ᱵᱟᱹᱞᱤᱧ ᱞᱟᱹᱭ ᱫᱟᱲᱮᱭᱟᱜ-ᱟ ᱟᱹᱞᱤᱧ ᱦᱚ᱾
ᱦᱳᱭ ᱟᱫᱚ ᱦᱚᱜᱼᱱᱟ ᱠᱚᱫᱚ ᱟᱫᱚ ᱚᱱᱠᱟ ᱵᱷᱮᱜᱟᱨ ᱵᱷᱮᱜᱟᱨ ᱜᱮ ᱛᱟᱵᱚᱱᱟ᱾ ᱛᱟᱦᱚᱞᱮ ᱚᱱᱠᱟ ᱵᱷᱮᱜᱟᱨ ᱵᱷᱮᱜᱟᱨ ᱞᱮᱱᱠᱷᱟᱱ ᱫᱚ ᱟᱵᱚ ᱫᱚ, ᱟᱫᱚ ᱡᱟᱦᱟᱸᱭ ᱡᱩᱫᱤ ᱟᱵᱚ ᱫᱤᱠᱩ ᱪᱷᱟᱹᱛᱤᱠ ᱴᱷᱮᱱ ᱡᱩᱫᱤ ᱵᱚᱱ ᱞᱟᱹᱭᱟ ᱥᱮ ᱡᱟᱦᱟᱸᱭ ᱢᱤᱫᱴᱟᱝ ᱵᱟᱝᱢ ᱵᱟᱲᱟᱭ ᱦᱚᱲ ᱢᱤᱫᱴᱮᱱ ᱡᱩᱫᱤ ᱵᱚᱱ ᱞᱟᱹᱭᱟ,
ᱦᱩᱸ ᱦᱩᱸ ᱦᱩᱸ ᱦᱩᱸ,
ᱡᱮ ᱟᱞᱮᱭᱟᱜ ᱫᱚ ᱱᱚᱜ-ᱚ ᱱᱚᱝᱠᱟ ᱥᱚᱨᱦᱟᱭ ᱟᱨᱚ ᱩᱱᱠᱩ ᱟᱨᱚ ᱩᱱᱤ ᱦᱚᱲ ᱩᱱᱤ ᱫᱤᱠᱩ ᱫᱚ ᱟᱨᱚ ᱚᱱ ᱟᱸᱡᱚᱢᱟᱭ ᱩᱱᱤ ᱫᱚᱭ ᱞᱟᱹᱭᱟ ᱟᱞᱮ ᱫᱚ ᱚᱱᱠᱟ ᱯᱩᱥ ᱵᱚᱸᱜᱟ ᱨᱮ ᱚᱱᱠᱟᱧ ᱟᱸᱡᱚᱢ ᱟᱠᱟᱫᱟ ᱛᱟᱦᱚᱞᱮ ᱩᱱᱠᱩ ᱫᱚ ᱩᱱᱠᱩ ᱫᱚ ᱢᱟᱱᱮ ᱠᱚᱱᱯᱷᱟᱨᱢ ᱜᱮ ᱵᱟᱠᱚ ᱫᱟᱲᱭᱟᱜ-ᱟ ᱵᱟᱠᱚ ᱴᱷᱤᱠᱟᱹ ᱡᱮ ᱚᱠᱟ ᱠᱟᱱ ᱛᱟᱠᱚᱣᱟ ᱱᱩᱠᱩ ᱣᱟᱜ ᱫᱚ᱾
ᱦᱮᱸ ᱜᱚᱝᱠᱮ ᱱᱤᱭᱟᱹ ᱫᱚ ᱮᱠᱫᱚᱢ ᱟᱹᱰᱤ ᱟᱹᱰᱤ ᱟᱹᱰᱤ ᱟᱹᱰᱤ ᱵᱷᱟᱜᱤ ᱠᱟᱛᱷᱟ ᱵᱷᱟᱜᱮ ᱠᱟᱛᱷᱟ ᱵᱮᱱ ᱞᱟᱹᱭ ᱠᱟᱜ-ᱟ ᱜᱚᱝᱠᱮ᱾ ᱱᱤᱭᱟᱹ ᱫᱚ ᱜᱚᱝᱠᱮ ᱱᱤᱭᱟᱹ ᱵᱮᱯᱟᱨ ᱫᱚ ᱟᱹᱞᱤᱧ ᱦᱚᱸ ᱠᱤᱪᱷᱩ ᱞᱤᱧ ᱞᱟᱹᱭᱮᱫᱟ ᱢᱟᱱᱮ ᱱᱤᱭᱟᱹ ᱫᱚ ᱜᱚᱝᱠᱮ ᱢᱟᱱᱮ ᱢᱟᱱᱮ ᱟᱵᱚ ᱢᱟᱱᱮ ᱦᱚᱲ ᱠᱚ ᱢᱟᱱᱮ ᱚᱠᱟ ᱠᱚ ᱡᱟᱭᱜᱟ ᱠᱚᱨᱮ ᱴᱷᱟᱶ ᱵᱚᱱ ᱦᱟᱛᱟᱣ ᱟᱠᱟᱜᱼᱟ ᱢᱟᱱᱮ ᱟᱵᱚ ᱢᱟᱱᱮ ᱚᱱᱟ ᱠᱚ ᱡᱟᱭᱜᱟ ᱨᱮᱱᱟᱜ ᱦᱚᱸ ᱢᱟᱱᱮ ᱚᱱᱮ ᱜᱮ ᱟᱹᱱ ᱟᱹᱨᱤᱪᱟᱹᱞᱤ ᱜᱮᱵᱚᱱ ᱦᱟᱢᱮᱴ ᱛᱚᱨᱟᱣ ᱟᱠᱟᱫ-ᱟ᱾
ᱦᱳᱭ,
ᱢᱟᱱᱮ ᱟᱹᱞᱤᱧᱟᱜ ᱢᱮᱱ ᱞᱮᱠᱟᱛᱮ ᱜᱚᱝᱠᱮ ᱢᱟᱱᱮ ᱫᱷᱚᱨᱚᱢ ᱠᱤᱪᱷᱩ ᱠᱤᱪᱷᱩ ᱦᱚᱲ ᱮᱴᱟᱜ ᱮᱴᱟᱜ ᱡᱟᱭᱜᱟ ᱨᱮ ᱠᱚ ᱴᱷᱟᱶ ᱠᱚ ᱦᱟᱛᱟᱣ ᱟᱠᱟᱫ-ᱟ᱾ ᱟᱞᱮ ᱥᱮᱫ ᱴᱷᱟᱶ ᱚᱱᱟ ᱟᱞᱮ ᱥᱮᱫ ᱫᱚ ᱠᱤᱪᱷᱩ ᱟᱞᱮ ᱟᱰᱮ ᱯᱟᱥᱮ ᱨᱮᱱ ᱦᱚᱲ ᱠᱚᱣᱟᱜ ᱩᱱᱠᱩᱣᱟᱜ ᱟᱹᱨᱤ ᱠᱚ ᱚᱱᱟ ᱠᱚᱦᱚᱸ ᱱᱟᱥᱮᱭᱟᱜ ᱦᱟᱢᱮᱴ ᱛᱚᱨᱟᱣ ᱟᱠᱟᱱᱟ ᱚᱱᱟ ᱠᱷᱟᱹᱛᱤᱨ ᱛᱮᱜᱮ ᱟᱥᱟ ᱠᱚᱨᱤ ᱚᱱᱟ ᱠᱷᱟᱹᱛᱤᱨ ᱛᱮᱜᱮ ᱢᱟᱱᱮᱫ ᱵᱷᱮᱜᱟᱨ ᱧᱚᱜ ᱟᱠᱟᱱ ᱛᱟᱵᱚᱱᱟ᱾ ᱚᱱᱟ ᱠᱷᱟᱹᱛᱤᱨ ᱛᱮᱜᱮ ᱵᱟᱝ ᱟᱴᱠᱟᱨᱚᱜ ᱠᱟᱱᱟ ᱦᱮᱸ ᱜᱚᱝᱠᱮ ᱞᱟᱹᱭ ᱵᱮᱱ?
ᱤᱧᱟᱹᱜ ᱢᱚᱱᱮ ᱛᱮᱫᱚ ᱟᱫᱚ ᱤᱧ ᱫᱚ ᱱᱚᱜ ᱱᱚᱣᱟ ᱠᱚᱫᱚ ᱤᱧ ᱫᱚ ᱠᱤᱱᱛᱩ ᱟᱫᱚ ᱵᱟᱹᱧ ᱠᱩᱥᱤᱭᱟ ᱛᱟᱵᱚᱱ ᱠᱟᱱᱟ᱾ ᱟᱵᱚ ᱥᱟᱱᱛᱟᱲ ᱫᱚᱵᱚᱱ ᱥᱟᱱᱛᱟᱲᱚᱜ ᱠᱟᱱᱟ ᱠᱤᱱᱛᱩ ᱥᱟᱱᱛᱟᱲ ᱵᱷᱮᱜᱟᱨ ᱵᱷᱮᱜᱟᱨᱚᱜ ᱠᱟᱱ ᱛᱟᱵᱚᱱᱟ ᱡᱚᱛᱚ,
ᱦᱮᱸ ᱜᱚᱝᱠᱮ ᱦᱮᱸ ᱱᱤᱭᱟᱹ ᱫᱚ ᱜᱚᱢᱠᱮ ᱤᱧ ᱫᱚ ᱠᱩᱥᱤ ᱫᱚ ᱵᱟᱹᱧ ᱠᱩᱥᱤᱭᱟᱜ ᱠᱟᱱ ᱛᱟᱵᱚᱱᱟ ᱜᱚᱝᱠᱮ᱾
ᱦᱳᱭ, ᱟᱨ ᱡᱚᱠᱷᱚᱱ ᱜᱮ ᱟᱵᱚᱣᱟᱜ ᱡᱟᱦᱟᱱᱟᱜ ᱜᱮ ᱤᱭᱟᱹ ᱚᱱᱟ ᱤᱭᱟᱹ ᱟᱵᱚ ᱫᱚᱵᱚᱱ ᱞᱟᱹᱭᱚᱜ ᱠᱟᱱᱟ ᱤᱧ ᱫᱚ ᱥᱟᱱᱛᱟᱲ ᱤᱧ ᱫᱚ ᱥᱟᱱᱛᱟᱲ ᱠᱤᱱᱛᱩ ᱡᱚᱠᱷᱚᱱ ᱜᱮ ᱠᱟᱹᱢᱤ ᱠᱟᱡᱽ ᱨᱮ ᱡᱚᱠᱷᱚᱱ ᱦᱳᱭᱳᱜ ᱦᱟᱹᱱᱤ ᱥᱟᱱᱛᱟᱲ ᱫᱚ ᱚᱠᱟ ᱞᱮᱠᱟ ᱱᱩᱭ ᱥᱟᱱᱛᱟᱲ ᱫᱚ ᱚᱠᱟ ᱞᱮᱠᱟ ᱪᱮᱫᱟᱜ ᱱᱚᱝᱠᱟ ᱦᱟᱱᱛᱮ ᱱᱟᱛᱮ?
ᱦᱳᱭ ᱦᱳᱭ ᱦᱳᱭ ᱜᱚᱢᱠᱮ ᱮᱠᱫᱚᱢ ᱮᱠᱫᱚᱢ ᱮᱠᱫᱚᱢ ᱟᱹᱰᱤ ᱥᱚᱴᱷᱤᱠ ᱠᱟᱛᱷᱟ ᱵᱮᱱ ᱞᱟᱹᱭ ᱠᱟᱜᱼᱟ ᱜᱚᱢᱠᱮ᱾ ᱱᱤᱭᱮ ᱫᱚ ᱜᱚᱝᱠᱮ ᱢᱟᱱᱮ ᱢᱟᱱᱮ ᱵᱩᱡ ᱞᱟᱹᱠᱛᱤ ᱠᱟᱱ ᱜᱮᱭᱟ ᱥᱮ ᱡᱷᱚᱛᱚ ᱦᱚᱲ ᱜᱚᱝᱠᱮ᱾
ᱦᱳᱸᱭ
ᱟᱫᱚ ᱛᱟᱦᱚᱞᱮ ᱟᱵᱚᱨᱮᱱ ᱟᱨ ᱡᱟᱸᱦᱟᱭ ᱚᱱᱠᱟᱱ ᱞᱟᱹᱴᱩ ᱞᱟᱹᱴᱩ ᱜᱟᱹᱠᱷᱩᱲᱤᱭᱟᱹ ᱠᱚ ᱡᱟᱦᱟ ᱠᱚ ᱢᱮᱱᱟᱜ ᱠᱚᱣᱟ ᱩᱱᱠᱩ ᱦᱚᱸ ᱛᱟᱦᱚᱸᱞᱮ ᱟᱫᱚ ᱚᱱᱟ ᱠᱚ ᱤᱫᱤ ᱠᱟᱛᱮᱫ ᱵᱟᱠᱚ ᱧᱮᱞᱮᱫ ᱛᱟᱵᱚᱱᱟ ᱟᱨ ᱟᱵᱚ ᱫᱚ ᱦᱩᱸᱰᱤᱧ ᱦᱩᱸᱰᱤᱧ ᱦᱚᱲ ᱟᱵᱚ ᱫᱚ ᱵᱟᱠᱷᱟᱡ ᱟᱹᱰᱤ ᱥᱚᱢᱚᱭ ᱞᱟᱜᱟᱣ ᱵᱚᱱᱟ ᱱᱚᱣᱟ ᱠᱚ,
ᱦᱮᱸ ᱜᱚᱝᱠᱮ ᱢᱟᱱᱮ ᱱᱤᱭᱟᱹ ᱠᱚᱫᱚ ᱜᱚᱝᱠᱮ ᱫᱮᱥ ᱦᱩᱫᱤᱥ ᱮᱢ ᱫᱚ ᱜᱚᱝᱠᱮ ᱢᱟᱱᱮ ᱩᱱᱠᱩ ᱜᱮ ᱞᱟᱹᱠᱛᱤ ᱠᱟᱱᱟ ᱩᱱᱠᱩᱜ ᱜᱮ ᱞᱟᱹᱭ ᱥᱤᱠᱷᱟᱹᱣ ᱫᱚᱨᱠᱟᱨ ᱠᱟᱱ ᱛᱟᱠᱚᱣᱟ ᱡᱮ ᱵᱟᱝ, ᱟᱵᱚᱣᱟᱜ ᱫᱚ ᱱᱤᱝᱠᱟᱹ ᱜᱮᱭᱟ ᱡᱷᱚᱛᱚ ᱦᱚᱲ ᱱᱤᱝᱠᱟᱹ ᱜᱮᱵᱚᱱ ᱠᱚᱨᱟᱣᱟ ᱮᱸᱰᱮᱠᱷᱟᱡ ᱢᱟᱱᱮ ᱢᱤᱫᱴᱟᱝ ᱢᱤᱫ
ᱦᱳᱭ
ᱟᱫᱚ ᱜᱚᱢᱠᱮ ᱢᱤᱞ ᱛᱟᱸᱦᱮᱱᱟ ᱢᱟᱱᱮ ᱥᱟᱹᱜᱟᱹᱭ ᱛᱟᱦᱮᱱᱟ ᱡᱷᱚᱛᱚ ᱦᱚᱲ ᱥᱟᱞᱟᱜ ᱜᱮ ᱡᱚᱯᱲᱟᱣ ᱛᱟᱦᱮᱸᱱ ᱛᱟᱵᱚᱱᱟ᱾ ᱥᱟᱹᱜᱟᱹᱭ ᱡᱮᱢᱚᱱ ᱫᱤᱠᱩ ᱡᱷᱟᱛᱤᱠ ᱠᱚᱣᱟᱜ ᱡᱩᱫᱤᱢ ᱧᱮᱞ ᱞᱮᱠᱷᱟᱡ ᱜᱚᱢᱠᱮ, ᱢᱟᱱᱮ ᱪᱮᱫ ᱫᱮᱵᱤ ᱵᱚᱸᱜᱟ ᱠᱩ ᱦᱩᱭᱩᱜ ᱛᱟᱠᱚᱣᱟ ᱡᱮᱢᱚᱱ ᱢᱤᱫ ᱞᱮᱛᱟᱲ ᱜᱮ ᱦᱩᱭᱩᱜ ᱛᱟᱠᱚᱣᱟ᱾ ᱚᱱᱠᱟ ᱟᱹᱵᱚᱣᱟᱜ ᱠᱤ ᱵᱟᱸᱦᱟ